ᱠᱟᱱᱟ? ᱦᱮᱞᱳ, ᱦᱮᱸ ᱟᱸᱡᱚᱢᱚᱜ ᱠᱟᱱᱟ ᱵᱟᱵᱩ?
ᱦᱮᱸ ᱟᱸᱡᱚᱢᱚᱜ ᱠᱟᱱ ᱜᱮᱭᱟ ᱾
ᱚ ᱟᱪᱪᱷᱟ ᱱᱤᱛᱚᱜ ᱫᱚ ᱠᱟᱹᱴᱤᱡ ᱪᱮᱫ ᱞᱟᱝ ᱜᱟᱞᱢᱟᱨᱟᱣᱟ, ᱜᱤᱨᱟᱹ ᱵᱟᱵᱚᱛ ᱛᱮ ᱠᱟᱹᱴᱤᱡ ᱞᱟᱝ ᱨᱚᱲ ᱞᱟᱜ ᱜᱮ ᱦᱮᱸ ᱾
ᱜᱤᱨᱟᱹ ᱵᱟᱵᱚᱫ ᱛᱮ ᱦᱮᱸ ᱛᱤᱱᱟᱹᱜ ᱤᱧ ᱵᱟᱲᱟᱭᱟ ᱤᱱᱟᱹᱜ ᱤᱧ ᱞᱟᱹᱭᱟ ᱾
ᱦᱳᱭ, ᱦᱳᱭ, ᱡᱟᱦᱟᱸ ᱾ ᱛᱤᱱᱟᱹᱜ ᱜᱮᱞᱟᱝ ᱵᱟᱲᱟᱭᱟ, ᱚᱱᱟ ᱠᱚᱜᱮᱞᱟᱝ ᱜᱚᱞᱯᱷᱚ ᱵᱟᱲᱟ ᱞᱮᱜ ᱜᱮᱭᱟ ᱦᱮᱸ ᱵᱟᱝ? ᱚ ᱜᱤᱨᱟ. ᱫᱚ ᱛᱤᱱ ᱨᱚᱠᱚᱢ ᱠᱚ? ᱛᱟᱞᱟ ᱟᱵᱚ ᱡᱟᱦᱟᱸᱧ ᱴᱩᱠᱩᱧ ᱵᱟᱲᱟᱭᱟ, ᱚᱱᱟᱜᱤᱧ ᱞᱟᱹᱭᱫᱟ ᱟᱨᱠᱤ ᱤᱧ ᱦᱚᱸ ᱜᱤᱨᱟᱹ ᱵᱟᱹᱧ ᱵᱟᱲᱟᱭᱟ, ᱚᱸ ᱩᱢ, ᱜᱤᱨᱟᱹ ᱢᱟ ᱯᱮ ᱨᱚᱠᱚᱢ ᱠᱚ ᱛᱚᱞᱟ, ᱢᱤᱜᱴᱟᱝ ᱵᱟᱯᱞᱟ ᱜᱤᱨᱟᱹ, ᱵᱷᱟᱸᱰᱟᱱ ᱜᱤᱨᱟᱹ, ᱟᱨ ᱢᱤᱜᱴᱟᱝ ᱫᱚ ᱥᱮᱸᱫᱽᱨᱟ ᱜᱤᱨᱟᱹ ᱾
ᱦᱟᱸ,
ᱵᱟᱯᱞᱟ ᱜᱤᱨᱟᱹ ᱢᱟ ᱦᱚᱜᱼᱚᱭ, ᱟᱛᱳ ᱚᱲᱟᱜ ᱨᱮ ᱧᱮᱞ, ᱧᱮᱞ ᱧᱮᱞ ᱦᱳᱭ ᱯᱚᱨᱮ ᱵᱟᱝ ᱢᱟᱱᱮ ᱢᱤᱜᱴᱟᱝ ᱠᱩᱲᱤ ᱜᱤᱫᱽᱨᱟᱹ ᱟᱨ ᱢᱤᱜᱴᱟᱝ ᱠᱚᱲᱟ ᱜᱤᱫᱽᱨᱟᱹ ᱠᱚ ᱢᱤᱫ ᱞᱮᱠᱤᱱ ᱠᱷᱟᱱ? ᱚᱱᱮ ᱡᱚᱢ ᱧᱩ ᱦᱩᱭ ᱞᱮᱱᱠᱷᱟᱱ, ᱚᱱᱟ ᱫᱚ ᱵᱟᱯᱞᱟ ᱜᱤᱨᱟᱹ ᱵᱚᱱ ᱛᱚᱞᱟᱵᱚᱱ ᱟᱨ ᱚᱱᱟ ᱜᱤᱨᱟᱹ ᱨᱮᱫᱚ ᱪᱮᱫ ᱠᱚᱠᱚ, ᱮᱢᱟᱜᱼᱟ ᱵᱟᱲᱟᱭᱟᱢ? ᱚᱱᱟ ᱜᱤᱨᱟᱹ ᱨᱮ, ᱦᱮᱸ ᱵᱟᱯᱞᱟ ᱜᱤᱨᱟᱹ ᱨᱮᱫᱚ ᱢᱟᱱᱮ, ᱥᱟᱨᱡᱚᱢ ᱥᱟᱠᱟᱢ ᱾ ᱥᱮ ᱥᱟᱨᱡᱚᱢ ᱯᱷᱩᱲᱩᱜ ᱨᱮ? ᱚᱸ, ᱯᱷᱩᱲᱩᱜ ᱠᱚᱦᱚᱸ ᱠᱟᱹᱴᱤᱡ ᱟᱞᱟᱫᱟ ᱟᱞᱟᱫᱟ ᱠᱚ ᱵᱮᱱᱟᱣ ᱜᱮᱭᱟ ᱡᱟᱹᱱᱤᱡ? ᱟᱸ, ᱥᱟᱨᱡᱚᱢ ᱯᱷᱩᱲᱩᱜ ᱨᱮ ᱟᱫᱚᱣᱟ ᱪᱟᱣᱞᱮ ᱫᱷᱩᱵᱤ ᱜᱷᱟᱥ ᱠᱚ, ᱟᱨ ᱥᱩᱛᱟᱹᱢ ᱯᱳᱲ ᱥᱩᱛᱟᱹᱢ᱾ ᱛᱚ, ᱟᱨ ᱵᱟᱯᱞᱟ ᱨᱮᱫᱚ ᱚᱸ, ᱵᱟᱯᱞᱟ ᱨᱮᱫᱚ ᱚᱱᱟ ᱥᱟᱥᱟᱝ ᱛᱮᱠᱤ, ᱠᱚ ᱜᱩᱸᱰᱟᱹ ᱠᱚ ᱢᱮᱥᱟᱭ ᱜᱮᱭᱟ ᱾ ᱥᱩᱛᱟᱹᱢ ᱨᱮ ᱚᱱᱟ ᱫᱚ ᱵᱟᱯᱞᱟ ᱜᱤᱨᱟᱹ, ᱚᱱᱟ ᱫᱚ ᱵᱟᱯᱞᱟ ᱜᱤᱨᱟᱹ ᱠᱟᱱᱟ ᱾ ᱟᱨ ᱢᱤᱜᱴᱟᱝ ᱫᱚ, ᱡᱟᱦᱟᱸ ᱵᱷᱟᱸᱰᱟᱱ ᱜᱤᱨᱟᱹ ᱚᱱᱟ ᱦᱚᱸ ᱚᱝᱠᱟ, ᱥᱟᱨᱡᱚᱢ ᱥᱟᱠᱟᱢ ᱨᱮᱜᱮ ᱥᱟᱨᱡᱚᱢ ᱥᱟᱠᱟᱢ ᱨᱮᱫᱚ, ᱚᱱᱟ ᱫᱚ ᱪᱮᱫ ᱠᱚ ᱮᱢᱟᱜ ᱟᱠᱚ? ᱠᱩᱭᱞᱟᱹ ᱥᱮ ᱪᱮᱫ ᱠᱚ ᱮᱢᱟᱜᱼᱟ ᱾ ᱢᱮᱱᱫᱟᱹᱧ ᱡᱟᱦᱟᱸ ᱵᱚᱱ ᱤᱥᱤᱱ ᱫᱚ, ᱚᱱᱟ ᱫᱚ ᱠᱚ ᱮᱢᱟᱱ, ᱚᱱᱟ ᱦᱮᱸᱫᱮ ᱥᱩᱛᱟᱹᱢ ᱛᱮ ᱦᱮᱸᱫᱮ ᱛᱚ, ᱥᱮᱨᱚᱠᱚᱢ ᱦᱚᱭᱛᱚ ᱵᱟᱝ ᱧᱟᱢᱚᱜᱼᱟ, ᱚᱱᱟ ᱠᱷᱟᱹᱛᱤᱨ ᱛᱤᱜᱤ ᱦᱚᱭᱛᱚ ᱚᱱᱟ ᱪᱩᱞᱦᱟᱹ ᱨᱮᱱᱟᱜ ᱚᱱᱟ ᱠᱩᱞᱟᱹᱭ ᱠᱩ ᱢᱮᱥᱟᱣᱟᱜᱼᱟ ᱥᱟᱶᱛᱮ᱾
ᱦᱩᱸ, ᱦᱩᱸ᱾
ᱚᱱᱟ ᱵᱷᱟᱸᱰᱟᱱ ᱜᱤᱨᱟᱹ ᱠᱚᱫᱚ, ᱟᱨ ᱚᱱᱟ ᱥᱮᱸᱫᱽᱨᱟ ᱜᱤᱨᱟᱹ, ᱱᱚᱣᱟ ᱥᱟᱨᱡᱚᱢ ᱥᱟᱠᱟᱢ ᱨᱮᱜᱮ? ᱯᱷᱩᱲᱩᱜ ᱜᱮ ᱚᱱᱟ ᱫᱚ, ᱥᱮᱢ ᱮᱴᱟᱜ ᱮᱴᱟᱜ ᱰᱟᱹᱨ ᱰᱷᱟᱣᱨᱟᱹᱜ, ᱢᱟᱱᱮ ᱰᱟᱹᱨ ᱠᱚ ᱤᱫᱤ ᱴᱚ ᱠᱟᱜᱼᱟ, ᱥᱮ ᱪᱮᱫᱠᱟ, ᱚᱱᱟ ᱴᱤᱡᱫᱚ ᱫᱚ? ᱥᱮᱸᱫᱽᱨᱟ ᱜᱤᱨᱟᱹᱵᱚᱞᱛᱮ‌ ᱪᱮᱫᱠᱟ? ᱢᱟᱱᱮ ᱢᱤᱫᱴᱟᱝ ᱢᱟᱺᱡᱷᱤ ᱴᱷᱮᱱ ᱠᱷᱚᱱ, ᱟᱨᱦᱚᱸ ᱢᱤᱫᱴᱟᱝ ᱢᱟᱺᱡᱷᱤ ᱴᱷᱮᱱ ᱟᱨᱠᱤ ᱞᱟᱦᱟ ᱛᱮᱫᱚ ᱚᱱᱠᱟ ᱜᱮ, ᱰᱟᱹᱨ ᱠᱚ ᱨᱮᱵᱮᱫ ᱦᱚᱴᱚ ᱠᱮᱭᱟ?
ᱚ,
ᱦᱩᱸ,
ᱟᱫᱚ ᱱᱚᱣᱟ ᱠᱚᱫᱚᱧ ᱟᱸᱡᱚᱢ ᱠᱟᱫᱟ, ᱤᱧᱦᱚᱸ ᱢᱟᱱᱮ ᱯᱩᱨᱟᱹᱯᱩᱨᱤ ᱫᱚ, ᱢᱟᱱᱮ ᱵᱮᱥ ᱞᱮᱠᱟ ᱫᱚ ᱟᱫᱚ ᱦᱮᱛᱳᱜ ᱫᱚ, ᱵᱟᱹᱧ ᱵᱟᱲᱟᱭᱟ ᱟᱨᱠᱤ?
ᱦᱩ, ᱤᱧᱦᱚᱸ ᱵᱟᱹᱧ ᱵᱟᱲᱟᱭᱟ ᱩᱱᱟᱹᱜ ᱫᱚᱧ, ᱱᱤᱛᱚᱜ ᱜᱤᱧ ᱟᱸᱡᱚᱢ ᱠᱮᱫᱟ᱾ ᱵᱟᱲᱟᱭ ᱠᱟᱜ ᱠᱟᱹᱱᱟᱹᱧ ᱵᱚᱞᱮ
ᱮᱸ,
ᱦᱩᱸ,
ᱟᱫᱚ ᱱᱚᱣᱟ ᱟᱵᱚᱣᱟᱜ ᱤᱭᱟᱹ ᱩᱸ ᱢᱟᱱᱮ ᱟᱛ ᱢᱚᱬᱮ ᱦᱚᱲ ᱠᱚ ᱵᱟᱨᱮ ᱛᱮ ᱠᱤᱪᱷᱩ ᱞᱟᱝ ᱜᱟᱞᱢᱟᱨᱟᱣ ᱞᱮᱜᱮ ᱪᱮᱫᱠᱟ ᱠᱟᱛᱮ ᱢᱟᱱᱮ ᱟᱵᱚ ᱟᱹᱛᱳ ᱨᱮᱫᱚ ᱚᱠᱚᱭ ᱠᱚ ᱢᱟᱱᱮ ᱛᱟᱸᱦᱮ ᱱᱟᱠᱚ ᱟᱛᱳ ᱨᱮᱫᱚ ᱜᱩᱱᱤ ᱜᱩᱨᱤᱵ ᱢᱟ ᱢᱮᱱᱟᱜ ᱠᱚᱣᱟ ᱥᱟᱶ ᱛᱮ ᱢᱟᱺᱡᱷᱤ ᱢᱚᱬᱮ ᱦᱚᱲ ᱢᱟᱺᱡᱷᱤ ᱢᱚᱬᱮ ᱦᱚᱲ ᱠᱚᱫᱚ ᱚᱠᱚᱭ ᱠᱚ ᱠᱟᱱᱟ ᱠᱚ? ᱢᱟᱺᱡᱷᱤ ᱱᱟᱭᱠᱮ ᱜᱳᱰᱮᱛ ᱡᱚᱜᱽ ᱢᱟᱺᱡᱷᱤ ᱟᱨ ᱯᱟᱨᱟᱱᱤᱠ ᱩᱱᱠᱩ ᱠᱚᱣᱟᱜ ᱠᱚ ᱩᱱᱠᱩ ᱠᱚᱣᱟᱜ ᱠᱟᱹᱢᱤ ᱠᱚᱢ ᱵᱟᱲᱟᱭᱟ ᱠᱤᱪᱷᱩ?
ᱠᱟᱹᱢᱤ ᱫᱚ ᱜᱩᱰᱤᱛ
ᱦᱳᱭ ᱜᱚᱰᱮᱛ ᱟᱜ ᱜᱮ ᱢᱟ ᱛᱟᱦᱞᱮ ᱞᱟᱹᱭ ᱢᱮ ᱠᱟᱹᱴᱤᱡ ᱾
ᱜᱚᱰᱮᱛ ᱫᱚ ᱡᱟᱦᱟ ᱱᱟᱜ ᱠᱚ ᱦᱩᱭᱩᱜ ᱠᱷᱟᱡ ᱢᱟᱺᱡᱷᱤ ᱩᱱᱤ ᱞᱟᱹᱭ ᱟᱭᱭᱟᱭ ᱟᱫᱚ ᱩᱱᱤ ᱫᱚᱭ ᱪᱟᱞᱟᱜ ᱟᱭ ᱦᱚᱲ ᱠᱚᱭ ᱞᱟᱹᱭ ᱟᱠᱚᱣᱟᱭ ᱾
ᱦᱳᱭ ᱦᱳᱭ ᱦᱳᱭ ᱾ ᱚᱱᱟ ᱚᱱᱟ ᱠᱟᱹᱢᱤ ᱥᱟᱶᱛᱮ ᱟᱨᱦᱚᱸ ᱢᱤᱫᱴᱟᱝ ᱠᱟᱹᱢᱤ ᱡᱟᱦᱟ ᱱᱟᱜ ᱯᱚᱨᱚᱵᱽ ᱯᱩᱱᱟᱹᱭ ᱦᱩᱭᱩᱜ ᱛᱟᱵᱚᱱᱟ᱾ ᱟᱨ ᱚᱱᱮ ᱪᱟᱨ ᱟᱵᱚᱣᱟᱜ ᱤᱭᱟᱹ ᱠᱚᱨᱮ ᱤᱭᱟᱹᱥ ᱡᱚᱢ ᱥᱤᱢ ᱥᱮ ᱢᱟᱜᱽ ᱥᱤᱢ ᱠᱚᱨᱮ ᱡᱟᱦᱱᱟᱜ ᱪᱟᱸᱫᱟ ᱵᱷᱮᱫᱟ ᱠᱚ ᱪᱟᱣᱞᱮ ᱠᱚ ᱚᱱᱟ ᱠᱚ ᱠᱚᱦᱚᱸ ᱤᱫᱤᱭ ᱜᱮᱭᱟᱭ ᱟᱸ ᱪᱷᱟ ᱱᱟᱭᱠᱮ ᱫᱚ ᱟᱨ ᱱᱟᱭᱠᱮ ᱭᱟᱜ ᱠᱟᱹᱢᱤ ᱫᱚ ᱪᱮᱫ ᱠᱟᱱᱟ ᱡᱟᱦᱮᱨ ᱛᱷᱟᱱ ᱨᱮ ᱵᱚᱸᱜᱟ ᱵᱩᱨᱩ ᱠᱟᱹᱢᱤ ᱭᱟ᱾ ᱠᱟᱹᱢᱤ ᱦᱚᱨᱟ ᱠᱚ ᱡᱚᱛᱚ ᱚᱱᱟ ᱫᱟᱭᱤᱛᱛᱚ ᱛᱟᱭ ᱱᱟᱭᱠᱮ ᱱᱟᱭᱠᱮ ᱭᱟᱜ ᱫᱚ᱾
ᱚᱱᱟ ᱠᱚ ᱟᱨ ᱵᱤᱪᱟᱹᱨ ᱠᱚᱦᱚᱸ ᱵᱟᱝ?
ᱦᱳᱭ ᱵᱤᱪᱟᱹᱨ ᱠᱚᱨᱮ ᱢᱟ ᱱᱩᱭ ᱢᱟᱺᱡᱷᱤ ᱢᱮᱱᱟᱭ ᱜᱮᱭᱟ ᱢᱟᱺᱡᱷᱤ ᱥᱟᱶ ᱢᱟᱺᱡᱷᱤ ᱦᱚᱸ ᱟᱨ ᱢᱟᱺᱡᱷᱤ ᱴᱷᱮᱱ ᱦᱚᱸ ᱢᱟᱺᱡᱷᱤ ᱛᱷᱟᱱ ᱛᱟᱦᱮᱱ ᱜᱮᱭᱟ ᱩᱱᱤ ᱦᱚᱸ ᱚᱸᱰᱮ ᱜᱮᱭ ᱵᱚᱸᱜᱟ ᱵᱩᱨᱩᱭᱟᱭ ᱥᱟᱶᱛᱮ ᱡᱚ ᱚᱱ ᱵᱤ ᱞᱟᱹᱠᱛᱤ ᱯᱟᱲᱟᱜᱼᱟ ᱡᱟᱦᱮᱨ ᱨᱮᱦᱚᱸ ᱵᱚᱸᱜᱟ ᱵᱩᱨᱩᱭ ᱜᱮᱭᱟᱭ᱾ ᱢᱟᱺᱡᱷᱤ ᱫᱚ ᱟᱨ ᱢᱟᱺᱡᱷᱤ ᱫᱚ ᱦᱩᱭᱩᱜ ᱦᱮᱱᱟᱭᱟ ᱟᱛᱳ ᱨᱤᱱᱤᱡ ᱢᱩᱬᱩᱫ ᱟᱨ ᱛᱤᱱ ᱡᱚᱠᱷᱚᱡ ᱟᱹᱛᱳ ᱨᱮ ᱩᱱᱤ ᱵᱟᱭ ᱛᱟᱦᱮᱱᱟ ᱡᱮᱢᱚᱱ ᱞᱟᱹᱭ ᱦᱚᱴᱚᱭᱟᱭ ᱢᱟᱱᱮ ᱟᱭᱤᱡ ᱥᱚᱦᱚᱡᱳᱜ ᱠᱟᱨᱤ ᱡᱩᱫᱤ ᱥᱮᱨᱚᱠᱚᱢ ᱡᱟᱦᱟᱱᱟᱜ ᱠᱟᱹᱢᱤ ᱦᱳᱭᱛᱳ ᱫᱤᱱ ᱠᱷᱚᱱ ᱥᱟᱵ ᱮᱱᱟ ᱟᱭᱟᱜ ᱮᱴᱟᱜ ᱡᱟᱦᱟᱱᱟᱜ ᱮᱢᱟᱨᱡᱮᱱᱥᱤ ᱡᱟᱹᱨᱩᱲ ᱠᱟᱹᱢᱤ ᱦᱩᱭ ᱟᱫᱮᱭᱟ ᱢᱟᱺᱡᱷᱤ ᱪᱟᱞᱟᱣ ᱛᱮᱜᱮ ᱦᱩᱭᱩᱜᱼᱟ᱾ ᱱᱚᱸᱰᱮ ᱵᱷᱟᱸᱰᱟᱱ ᱵᱟᱯ ᱵᱟᱯᱞᱟ ᱟᱛᱳ ᱨᱮᱠᱚ ᱫᱤᱱ ᱠᱷᱚᱱᱚ ᱠᱟᱫᱟ ᱛᱟᱦᱚᱞᱮ ᱢᱟ ᱟᱡ ᱫᱚ ᱵᱟᱭ ᱛᱟᱦᱮᱸ ᱫᱟᱲᱮᱭᱟᱜ ᱠᱟᱱᱟ ᱛᱟᱦᱚᱞᱮ ᱩᱱ ᱫᱚ ᱩᱱᱤ ᱯᱟᱨᱟᱱᱤᱠ ᱜᱮ ᱚᱱᱟ ᱠᱟᱹᱢᱤ ᱠᱚᱫᱚᱭ ᱥᱟᱹᱛ ᱠᱟᱜ ᱟᱭ᱾ ᱩᱱᱤ ᱵᱟᱝ ᱛᱟᱦᱮ ᱨᱮ ᱟᱨ ᱯᱟᱨᱟᱱᱤᱠ ᱟᱜ ᱫᱚ ᱚᱱᱟᱜᱮ ᱠᱟᱹᱢᱤ ᱢᱟᱱᱮ ᱪᱟᱹᱥᱤ ᱥᱟᱞᱟᱜ ᱜᱚᱲᱚ ᱜᱚᱯᱚᱲᱚ ᱠᱚᱛᱮ ᱠᱟᱹᱢᱤᱭᱟᱭ ᱟᱨ ᱢᱟᱺᱡᱷᱤ ᱭᱟᱜ ᱠᱟᱹᱢᱤ, ᱱᱟᱭᱠᱮ ᱭᱟᱜ ᱠᱟᱹᱢᱤ, ᱜᱚᱰᱮᱛ ᱟᱜ ᱠᱟᱹᱢᱤ, ᱮ ᱞᱟᱝ ᱞᱟᱹᱭ ᱠᱮᱫᱟ ᱟᱨ ᱡᱚᱜᱽ ᱢᱟᱺᱡᱷᱤ ᱫᱚ? ᱡᱚᱜᱽ ᱢᱟᱺᱡᱷᱤ ᱭᱟᱜ ᱠᱟᱹᱢᱤ ᱫᱚ ᱠᱟᱹᱴᱤᱡ ᱮᱴᱟᱜ ᱜᱮᱭᱟ ᱡᱚᱜᱽ ᱢᱟᱺᱡᱷᱤ ᱛᱚ ᱟᱛᱳ ᱠᱚᱨᱮᱱ ᱡᱩᱣᱟᱹᱱ ᱠᱚ ᱡᱷᱚᱛᱚᱭ ᱥᱟᱢᱴᱟᱣ ᱠᱚᱣᱟ᱾ ᱟᱨ ᱟᱹᱛᱩ ᱠᱚ ᱨᱮᱱᱟᱜ ᱡᱟᱦᱟᱱ ᱠᱟᱹᱢᱤ ᱠᱚᱜᱮ ᱩᱱᱤ ᱜᱮ ᱠᱟᱹᱴᱤᱡᱼᱮ ᱧᱮᱞ ᱥᱟᱢᱴᱟᱣ ᱟᱭ ᱟᱨᱠᱤ᱾ ᱢᱟᱱᱮ ᱡᱩᱣᱟᱹᱱ ᱠᱚ ᱡᱮ ᱞᱟᱦᱟ ᱥᱮᱫ ᱥᱮ ᱚᱠᱟ ᱨᱮ ᱚᱠᱟ ᱠᱚᱨᱮ ᱪᱮᱫ ᱠᱚ ᱪᱤᱠᱟᱹᱭ ᱫᱟ ᱡᱷᱚᱛᱚ ᱠᱷᱚᱵᱚᱨ ᱩᱱᱤ ᱴᱷᱮᱱ ᱫᱚ ᱛᱟᱦᱮᱱᱟ᱾ ᱚᱱᱠᱟ ᱠᱟᱹᱴᱤᱡ ᱢᱟᱱᱮ ᱱᱚᱝᱠᱟᱱᱟᱜ ᱜᱚᱞᱯᱚᱧ ᱟᱸᱡᱚᱢ ᱵᱟᱲᱟ ᱟᱠᱟᱫᱟ ᱟᱫᱚ ᱞᱟᱦᱟ ᱛᱮᱫᱚ ᱚᱱᱠᱟᱜᱤ ᱦᱩᱭ ᱠᱚᱜᱼᱟ ᱱᱮᱛᱟᱨ ᱢᱟ ᱟᱵᱚ ᱦᱩᱸ ᱢᱤᱫᱴᱟᱝ ᱟᱛᱳ ᱨᱮᱦᱚᱸ ᱡᱮᱡᱟᱨ ᱡᱮᱡᱟᱨ ᱚᱲᱟᱜ ᱵᱚᱱ ᱵᱷᱤᱱᱟᱹ ᱠᱟᱱᱟ ᱞᱟᱦᱟ ᱛᱮᱫ ᱫᱚ ᱴᱷᱤᱠ ᱱᱚᱝᱠᱟ ᱜᱮ ᱛᱟᱦᱮᱸ ᱠᱟᱱᱟ ᱟᱹᱨᱤᱪᱟᱹᱞᱤ ᱠᱚ ᱦᱳᱭ ᱢᱤᱫᱴᱟᱝ ᱟᱛᱳ ᱨᱮᱜᱮ ᱵᱟᱨᱭᱟ ᱯᱮᱭᱟ ᱢᱟᱺᱡᱷᱤ ᱵᱮᱱᱟᱜ ᱠᱟᱱᱟ ᱟᱨ ᱚᱱᱠᱟ ᱢᱟ ᱞᱟᱦᱟᱛᱮ ᱵᱟᱭ ᱛᱟᱦᱮᱸ ᱵᱟᱨᱭᱟ ᱯᱮᱭᱟ ᱠᱩᱞᱦᱤ ᱠᱚ ᱢᱤᱫᱴᱟᱝ ᱢᱤᱫᱴᱟᱝ ᱢᱟᱺᱡᱷᱤ ᱫᱤᱭᱮ ᱜᱮ ᱪᱟᱞᱟᱜ ᱠᱟᱱ ᱩᱱ ᱥᱚᱢᱚᱭ ᱱᱩᱠᱩ ᱚᱱᱠᱟ ᱫᱤᱥᱚᱢ ᱠᱚᱠᱚ ᱪᱟᱞᱟᱣ ᱠᱮᱭᱟ ᱟᱛᱳ ᱫᱤᱥᱚᱢ ᱠᱚ
ᱦᱩᱸ
ᱟᱫᱚ ᱪᱮᱫ ᱠᱟᱢ ᱵᱩᱡᱷᱟᱹᱣ ᱫᱟ ᱞᱟᱦᱟ ᱛᱮᱱᱟᱜ ᱫᱤᱱ ᱜᱮ ᱵᱷᱟᱞᱮ ᱛᱟᱦᱮᱸ ᱠᱟᱱ ᱛᱟᱵᱚᱱᱟ? ᱢᱟᱱᱮ ᱢᱟᱹᱡᱷᱤ ᱵᱮᱵᱚᱥᱛᱟ ᱠᱚ ᱟᱨᱠᱤ ᱥᱮ ᱱᱮᱛᱟᱨᱟᱜ᱾ ᱱᱮᱛᱟᱨ ᱡᱟᱦᱟᱸ ᱵᱚᱱ ᱯᱷᱟᱨᱟᱠ ᱠᱟᱱᱟ ᱥᱮᱵᱚᱱ ᱡᱮᱡᱟᱨ ᱡᱮᱡᱟᱨ ᱟᱠᱟᱱᱟ᱾ ᱡᱩᱢᱤᱫᱚᱜ ᱵᱟᱝ ᱠᱟᱨᱚᱱ ᱛᱮ ᱵᱟᱝ ᱡᱩᱢᱤᱫᱚᱜ ᱨᱮᱱᱟᱜ ᱦᱚᱸ ᱟᱹᱰᱤ ᱴᱟᱱ ᱠᱟᱨᱚᱱ ᱢᱮᱱᱟᱜ ᱟᱠᱟᱫ ᱛᱟᱵᱚᱱᱟ᱾
ᱡᱩᱤᱫᱟᱜ ᱵᱟᱝ ᱠᱟᱨᱚᱱ ᱨᱮᱫᱚ ᱩᱱᱠᱩ ᱦᱚᱸ ᱚᱛᱮ ᱡᱟᱦᱟᱱᱟᱜ ᱵᱟᱠᱚ ᱢᱮᱱᱫᱟ ᱛᱚ ᱢᱟᱺᱡᱷᱤ ᱠᱚ ᱦᱚᱸ ᱥᱮ ᱤᱭᱟᱹ ᱠᱚ ᱡᱮᱢᱚᱱ ᱵᱤᱪᱟᱹᱨ ᱦᱩᱭᱩᱜᱼᱟ ᱞᱟᱦ ᱦᱮᱸ ᱞᱟᱦᱟ ᱛᱮᱫᱚ ᱵᱤᱪᱟᱹᱨ ᱦᱩᱭᱩᱜ ᱠᱟᱱ ᱛᱟᱦᱮᱱᱟ ᱟᱫᱚ ᱟᱢ ᱡᱷᱚᱜᱽᱲᱟᱜ ᱠᱷᱟᱡ ᱦᱚᱢ ᱵᱚᱞᱮ ᱢᱤᱫ ᱠᱟᱢᱟ ᱠᱚ ᱾ ᱦᱮᱸ ᱟᱨ ᱱᱮᱛᱟᱨ ᱫᱚ ᱵᱟᱪᱮᱫ ᱠᱚ ᱢᱤᱫᱮᱫ ᱠᱚ ᱱᱮᱛᱟᱨ ᱢᱟ ᱦᱮᱸ ᱟᱢ ᱮᱴᱟᱜ ᱢᱟᱺᱡᱷᱤᱭ ᱧᱟᱢ ᱡᱚᱱᱚᱜ ᱢᱮ ᱱᱩᱭ ᱮᱴᱟᱜ ᱢᱟᱺᱡᱷᱤ ᱚᱱᱮ ᱚᱱᱠᱟ ᱵᱷᱮᱜᱟᱨ ᱪᱟᱵᱟᱜ ᱠᱟᱱᱟ ᱠᱚ᱾
ᱦᱳᱭ-ᱦᱳᱭ᱾ ᱟᱫᱚ ᱪᱮᱫᱠᱟ ᱞᱟᱦᱟ ᱛᱮᱱᱟᱜ ᱜᱮ ᱵᱷᱟᱞᱮᱢ ᱵᱩᱡᱷᱟᱹᱣ ᱮᱫᱟ ᱥᱮ ᱱᱮᱛᱟᱨᱟᱜ? ᱜᱮ ᱚᱠᱟᱴᱤᱡ ᱵᱟᱹᱨᱭᱟ ᱢᱩᱫᱽᱨᱮ ᱚᱠᱟᱴᱤᱡ?
ᱞᱟᱦᱟ ᱛᱮᱱᱟᱜ ᱜᱮ ᱢᱚᱸᱡᱽ ᱫᱚ ᱡᱮᱢᱚᱱ ᱤᱭᱟᱹ ᱠᱚᱨᱮ ᱦᱚᱸ ᱥᱚᱨᱦᱟᱭ ᱠᱚᱨᱮ ᱦᱚᱸ ᱡᱚᱛᱚ ᱦᱚᱲ ᱢᱤᱫᱛᱮ ᱮᱱᱮᱡ ᱥᱮᱨᱮᱧ ᱟᱹᱰᱤ ᱨᱟᱹᱥ ᱟᱹᱭᱠᱟᱹᱜ ᱠᱟᱱ ᱛᱟᱦᱮᱱᱟ ᱡᱟᱦᱟᱱᱟᱜ ᱨᱮᱜᱮ ᱜᱚᱲᱚᱜ ᱠᱟᱱ ᱛᱟᱦᱮᱱᱟ ᱠᱚ᱾
ᱦᱳᱭ-ᱦᱳᱭ ᱾ ᱢᱟᱹᱱᱢᱤᱭᱟᱜ ᱱᱮᱛᱟᱨ ᱪᱤᱱᱛᱟᱹ ᱵᱷᱟᱵᱽᱱᱟ ᱦᱚᱸ ᱠᱟᱹᱴᱤᱡ ᱯᱷᱟᱨᱟᱠ ᱠᱟᱱᱟ ᱠᱟᱨᱚᱱ ᱱᱮᱛᱟᱨ ᱢᱟ ᱛᱟᱨᱟ, ᱢᱟᱱᱮ ᱥᱤᱠᱷᱱᱟᱹᱛ ᱛᱮ ᱦᱟᱛᱟᱝ ᱠᱚᱢᱟ ᱟᱹᱰᱤ ᱞᱟᱥᱮᱨ ᱟᱠᱟᱱ ᱛᱟᱵᱚᱱᱟ ᱡᱮᱦᱮᱛᱩ ᱢᱟᱱᱮ ᱡᱟᱦᱟᱸ ᱞᱟᱦᱟ ᱛᱮᱱᱟᱜ ᱟᱵᱚ ᱥᱟᱶᱛᱟ ᱨᱮᱱᱟᱜ ᱡᱮᱢᱚᱱ ᱵᱟᱹᱲᱤᱡᱟᱜ ᱠᱚᱫᱚ ᱢᱟᱱᱮ ᱟᱸᱫᱷᱟ ᱯᱟᱹᱛᱭᱟᱹᱣ ᱠᱚ ᱚᱱᱟ ᱠᱚᱫᱚ ᱵᱚᱱ ᱦᱤᱲᱤᱧ ᱠᱟᱜᱼᱟ᱾ ᱟᱨ ᱡᱟᱦᱟᱸ ᱱᱮᱛᱟᱨᱟᱜ ᱱᱟᱦᱟᱜᱟᱜ ᱱᱟᱯᱟᱜ ᱱᱟᱯᱟᱭ ᱡᱤᱱᱤᱥ ᱠᱚ ᱚᱱᱟ ᱠᱚᱦᱚᱸ ᱟᱵᱚ ᱟᱯᱱᱟᱨ ᱠᱟᱛᱮᱫ ᱵᱚᱱ ᱛᱟᱦᱮᱸᱞᱱᱠᱷᱟᱱ ᱟᱹᱰᱤ ᱱᱟᱯᱟᱭ ᱢᱟᱱᱮ ᱮᱴᱟᱜ ᱟᱨᱦᱚᱸ ᱦᱚᱲ ᱠᱚ ᱞᱮᱠᱟ ᱟᱵᱚ ᱦᱚᱸ ᱵᱚ ᱩᱥᱟᱹᱨᱟᱼᱟ ᱥᱟᱱᱛᱟᱲ ᱦᱚᱲ ᱦᱚᱵᱚᱱ ᱢᱟ ᱥᱮᱱ ᱫᱟᱲᱮᱭᱟᱜᱼᱟ ᱟᱫᱚ ᱱᱚᱣᱟ ᱠᱚᱫᱚ ᱱᱩᱠᱩ ᱢᱩᱲᱩᱫ ᱠᱚ ᱡᱟᱦᱟᱸᱭ ᱟᱛᱳ ᱠᱚᱨᱮᱱ ᱢᱟᱺᱡᱷᱤ ᱜᱚᱰᱮᱛ ᱯᱟᱨᱟᱱᱤᱠ ᱱᱟᱭᱠᱮ ᱠᱚ ᱩᱱᱠᱩ ᱠᱚ ᱡᱫᱤ ᱢᱟᱱᱮ ᱠᱟᱹᱴᱤᱡ ᱢᱟᱱᱮ ᱪᱮᱨ ᱦᱟᱛᱟᱱ ᱥᱮ ᱠᱟᱹᱴᱤᱡ ᱥᱤᱠᱠᱷᱤᱛᱚ ᱠᱚ ᱦᱩᱭ ᱞᱮᱱᱠᱷᱟᱱ ᱢᱟᱱᱮ ᱦᱳᱭ ᱡᱟᱹᱨᱩᱲ ᱠᱟᱱᱟ ᱤᱧᱟᱹᱜ ᱢᱚᱱᱮ ᱛᱮᱫᱚ᱾ ᱟᱫᱚ ᱞᱟᱦᱟᱛᱮᱱ ᱦᱚᱲ ᱢᱟ ᱱᱚᱣᱟ ᱠᱚ ᱪᱷᱟᱛᱟ ᱠᱚᱫᱚ ᱵᱟᱝᱠᱚ ᱵᱩᱡᱽ ᱠᱮᱭᱟᱥᱮ ᱾
ᱦᱩᱸ ᱾ ᱟᱫᱚ ᱞᱟᱦᱟ ᱞᱟᱦᱟᱛᱮᱱ ᱦᱚᱲ ᱫᱚ ᱚᱱᱠᱟᱱ ᱠᱚ ᱥᱤᱠᱷᱱᱟᱹᱛᱟᱱ ᱦᱚᱲ ᱜᱮᱠᱚ ᱫᱚᱦᱚᱭᱮᱫ ᱠᱚ ᱛᱟᱦᱮᱸᱱᱟ ᱾ ᱟᱨ ᱱᱮᱛᱟᱨ ᱢᱟ ᱚᱱᱠᱟᱱ ᱦᱚᱲ ᱢᱟ ᱵᱟᱪ ᱩ ᱛᱟᱦᱮᱱ ᱠᱟᱱ ᱡᱟᱦᱟᱸᱭ ᱜᱮ ᱟᱠᱚᱣᱟᱜ ᱢᱚᱱ ᱞᱮᱠᱟ ᱠᱚ ᱫᱚᱦᱚᱭᱮᱫ ᱠᱚᱣᱟ ᱾
ᱦᱳᱭ, ᱦᱳᱭ-ᱦᱳᱭ ᱢᱟᱱᱮ ᱵᱚᱝᱥᱟᱱ ᱠᱚᱨᱢᱤ ᱢᱟᱱᱮ ᱱᱩᱭ ᱱᱩᱠᱩ ᱠᱚ ᱛᱟᱦᱮᱸ ᱠᱟᱱᱟ ᱱᱩᱠᱩᱤᱡ ᱜᱮ ᱡᱟᱦᱟᱸᱭ ᱜᱮ ᱢᱟᱨᱟᱝ ᱦᱚᱯᱚᱱ ᱥᱮ ᱦᱩᱰᱤᱧ ᱦᱚᱯᱚᱱ ᱱᱩᱭ ᱜᱮ ᱱᱚᱝᱠᱟ ᱠᱚ ᱫᱚᱦᱚ ᱠᱟᱭ ᱠᱟᱱᱟ ᱢᱟᱱᱮ ᱵᱟᱪᱷᱟᱣ ᱠᱟᱛᱮᱫ ᱫᱚ ᱵᱟᱝ ᱾
ᱚᱱᱠᱟᱜᱤ ᱦᱩᱭᱩᱜ ᱠᱟᱱᱟ᱾
ᱚᱱᱟ ᱠᱚᱦᱚᱸ ᱥᱩᱫᱷᱟᱹᱨ ᱨᱮᱱᱟᱜ ᱛᱚ ᱫᱚᱨᱠᱟᱨ ᱠᱟᱱᱟ ᱠᱟᱨᱚᱱ ᱧᱮᱞ ᱢᱮ ᱱᱚᱜᱼᱚᱭ ᱡᱩᱢᱤᱫ ᱵᱟᱝ ᱠᱷᱟᱹᱛᱤᱨ ᱱᱚᱜᱼᱚᱭ ᱡᱮᱢᱚᱱ ᱱᱮᱛᱟᱨ ᱟᱵᱚ ᱫᱷᱳᱨᱳᱢ ᱡᱩᱲᱩᱹ ᱵᱟᱝ ᱠᱚ ᱮᱢᱟ ᱵᱚᱱ ᱠᱟᱱᱟ ᱱᱚᱣᱟ ᱟᱵᱚᱣᱟᱜ ᱥᱚᱝᱵᱤᱫᱷᱟᱱ ᱨᱮ ᱡᱟᱦᱟᱸ ᱞᱮᱠᱟᱱᱟᱜ ᱜᱮ ᱚᱞ ᱢᱮᱱᱟᱜ ᱨᱮᱦᱚᱸ ᱡᱟᱦᱟᱸᱦ ᱛᱤᱱᱟᱹᱜ ᱚᱫᱷᱤᱠᱟᱨ ᱠᱚ ᱢᱮᱱᱟᱜ ᱛᱟᱵᱚᱱ ᱨᱮᱦᱚᱸ ᱠᱤᱱᱛᱩ ᱡᱷᱚᱛᱚ ᱠᱷᱚᱱ ᱟᱵᱚ ᱫᱚᱠᱚ ᱛᱟᱭᱚᱢ ᱨᱮᱜᱮ ᱠᱚ ᱫᱚᱦᱚ ᱠᱟᱵᱚᱱ ᱠᱟᱱᱟ᱾ ᱠᱤᱱᱛᱩ
ᱦᱩᱸ᱾
ᱥᱮᱨᱚᱠᱚᱢ ᱡᱩᱢᱤᱫ ᱟᱵᱚ ᱡᱩᱫᱤᱵᱚᱱ ᱡᱩᱢᱤᱫ ᱛᱟᱞᱟᱛᱮ ᱡᱟᱦᱟᱱᱟᱜ ᱫᱟᱲᱮ ᱜᱮ ᱥᱮ ᱡᱩᱢᱤᱫ ᱠᱟᱛᱮᱜ ᱡᱩᱚᱫᱤᱵᱚᱱ ᱦᱟᱛᱟᱣ ᱫᱟᱲᱮ ᱠᱮᱭᱟ ᱟᱨᱦᱚᱸ ᱮᱴᱟᱜ ᱢᱟᱹᱱ ᱫᱷᱟᱹᱨᱛᱤ ᱨᱮᱱ ᱢᱟᱹᱱᱢᱤ ᱞᱮᱠᱟ ᱵᱚᱱ ᱞᱟᱦᱟ ᱥᱮᱱ ᱠᱚᱜᱼᱟ ᱟᱵᱚ ᱦᱚᱸ᱾ ᱫᱚ ᱵᱟᱹᱲ
ᱚᱱᱠᱟᱜ ᱜᱮ ᱱᱮᱛᱟᱨ ᱫᱚ ᱦᱩᱭᱩᱜ ᱠᱟᱱᱟ᱾
ᱟᱫᱚ ᱪᱮᱫ ᱪᱮᱠᱟ ᱞᱮᱠᱷᱟᱡ ᱵᱚᱞᱮ ᱢᱚᱸᱡᱽ ᱦᱩᱭ ᱠᱚᱜᱼᱟ?
ᱚᱱᱟ ᱜᱤᱧ ᱞᱟᱹᱭ ᱫᱟ ᱡᱮ ᱢᱟᱹᱱᱢᱤ ᱠᱚᱫᱚ ᱡᱷᱚᱛᱚ ᱟᱨ ᱟᱛᱳ ᱨᱮᱱ ᱠᱚ ᱢᱩᱬᱩᱫ ᱦᱚᱲ ᱠᱚ ᱠᱟᱹᱴᱤᱡ ᱢᱟᱱᱮ ᱠᱟᱹᱴᱤᱡ ᱥᱤᱠᱷᱱᱟᱹᱛ ᱥᱮ ᱥᱮᱪᱮᱫ ᱡᱟᱹᱨᱩᱲ ᱠᱟᱱᱟ ᱾ ᱠᱟᱨᱚᱱ ᱟᱠᱚ ᱟᱠᱚ ᱡᱮᱦᱮᱛᱩ ᱱᱚᱣᱟ ᱫᱤᱥᱚᱢ ᱟᱛᱳ ᱠᱚ ᱪᱟᱞᱟᱣ ᱫᱟ᱾ ᱩᱱᱠᱩᱣᱟᱜ ᱤᱭᱮ ᱨᱮ ᱛᱟᱨᱮᱱ ᱢᱮᱱᱟᱜ ᱠᱚᱫᱟ ᱫᱟᱭᱤᱛᱚ ᱾ ᱩᱱᱠᱩ ᱠᱚ ᱡᱩᱫᱤ ᱜᱩᱱᱤ ᱜᱩᱨᱤᱵᱽ ᱠᱚ ᱵᱩᱡᱷᱟᱹᱣ ᱫᱟᱲᱮ ᱠᱟ ᱠᱚᱣᱟ ᱯᱨᱚᱛᱤᱴᱤ ᱟᱛᱳ ᱨᱮ ᱥᱮ ᱯᱨᱚᱛᱤᱴᱤ ᱫᱤᱥᱚᱢ ᱨᱮ ᱾ ᱟᱵᱚ ᱢᱟᱱᱮ ᱥᱟᱱᱛᱟᱲ ᱠᱚ ᱛᱟᱦᱚᱞᱮ ᱟᱹᱰᱤ ᱩᱥᱟᱹᱨᱟ ᱜᱮ ᱟᱵᱚ ᱵᱚᱱ ᱟᱨᱠᱤ ᱡᱩᱢᱤᱫ ᱠᱚᱜᱼᱟ ᱵᱚᱱ ᱾
ᱟᱫᱚ ᱚᱱᱠᱟ ᱦᱩᱭ ᱨᱩᱣᱟᱹᱲᱚᱜᱼᱟ ᱥᱮ ᱵᱟᱝ ᱦᱩᱭ ᱨᱩᱣᱟᱹᱲᱚᱜᱼᱟ ᱾ ᱪᱮᱫ ᱞᱮᱠᱟᱢ ᱵᱩᱡᱷᱟᱹᱣ ᱮᱫᱟ?
ᱢᱚᱱᱮ ᱦᱩᱭᱩᱜ ᱠᱟᱱᱟ ᱛᱚ ᱦᱩᱭᱩᱜᱼᱟ ᱾ ᱛᱟᱨ ᱢᱚᱫᱽᱫᱷᱮ ᱨᱮᱜᱮ ᱟᱨᱦᱚᱸ ᱛᱟᱭᱚᱢ ᱥᱮᱫ ᱛᱮ ᱵᱚᱛᱚᱨᱚ ᱵᱩᱡᱷᱟᱹᱜ ᱠᱟᱱᱟ ᱡᱮ ᱢᱚᱴᱟ-ᱢᱩᱴᱤ ᱦᱚᱭ ᱾ ᱦᱩᱭ ᱞᱮᱱᱠᱷᱟᱱ ᱢᱟ ᱡᱩᱢᱤᱫ ᱞᱮᱱᱠᱷᱟᱱ ᱢᱟ ᱵᱚᱱ ᱢᱤᱫᱴᱟᱹᱝ ᱵᱚᱱ ᱛᱟᱦᱮᱸ ᱫᱟᱲᱮ ᱞᱮᱱᱠᱷᱟᱱ ᱢᱟ ᱟᱹᱰᱤ ᱱᱟᱯᱟᱭᱼᱟ, ᱱᱟᱯᱟᱭᱚᱜᱼᱟ ᱾
ᱚᱱᱟ ᱢᱟ ᱠᱟᱱ ᱜᱮ ᱟᱫᱚ ᱚᱱᱠᱟ ᱤᱧ ᱵᱟᱹᱧ ᱵᱩᱡᱷᱟᱹᱣ ᱮᱫᱟ ᱚᱱᱠᱟ ᱦᱩᱭᱩᱜᱼᱟ ᱪᱮᱫᱟᱜ ᱛᱮ ᱡᱚᱛ ᱦᱚᱲ ᱦᱤᱥᱟᱹ ᱦᱤᱥᱤ ᱢᱮᱱᱟᱜ ᱵᱚᱱᱟ ᱛᱚ ᱾
ᱦᱚᱭ ᱦᱚᱭ ᱚᱱᱟ ᱛᱟᱞᱟᱨᱮ ᱟᱨᱦᱚᱸ ᱨᱮᱸᱜᱮᱡ ᱠᱤᱥᱬ ᱟᱹᱰᱤ ᱠᱤᱪᱷᱩ ᱦᱮᱸ ᱦᱮᱸ ᱦᱮᱸ ᱦᱚᱭ ᱦᱮᱸ ᱾
ᱫᱚ ᱵᱟᱝ ᱨᱩᱣᱟᱹᱲᱚᱜᱼᱟ ᱡᱟᱧ ᱵᱩᱡᱷᱟᱹᱣ ᱫᱟ ᱤᱧᱫᱚ ᱾ ᱪᱮᱫ ᱞᱮᱠᱟᱢ ᱵᱩᱡᱷᱟᱹᱣ ᱫᱟ ᱟᱢᱫᱚ?
ᱤᱧ ᱦᱚᱸ ᱚᱱᱠᱟ ᱜᱮᱧ ᱵᱩᱡᱷᱟᱹᱣᱟ ᱫᱟ ᱾
ᱟᱯᱮ ᱫᱚ ᱠᱳᱞᱠᱟᱛᱟ ᱠᱷᱚᱱ ᱫᱚᱯᱮ ᱥᱩᱨᱩᱜᱼᱟ?
ᱦᱚᱭ ᱠᱳᱞᱠᱟᱛᱟ ᱫᱚ ᱠᱷᱩᱵ ᱫᱚ ᱵᱟᱞᱮ ᱥᱚᱨᱟ ᱾ ᱱᱚᱛᱮ ᱢᱮᱱᱟᱯᱩᱨ ᱜᱮ ᱵᱟᱥ ᱛᱮᱢ ᱪᱟᱞᱟᱜ ᱨᱮᱦᱚᱸ ᱪᱟᱨ ᱜᱷᱚᱱᱴᱟ ᱢᱟ ᱞᱟᱜᱟᱜ ᱜᱮᱭᱟ ᱾
ᱦᱚᱸ
ᱢᱮᱫᱽᱱᱟᱯᱩᱨ ᱠᱷᱚᱱ ᱱᱚᱣᱟ ᱥᱴᱮᱴ ᱵᱟᱥ ᱠᱚᱛᱮ ᱪᱟᱞᱟᱶ ᱨᱮᱦᱚ ᱾ ᱢᱚᱴᱟ ᱢᱩᱩᱴᱤ ᱪᱟᱨ ᱜᱷᱚᱱᱴᱟ ᱜᱟᱱᱟᱜ ᱥᱚᱢᱥᱚᱭ ᱞᱟᱜᱟᱜ ᱜᱮᱭᱟ ᱾